ᱦᱮᱸ ᱨᱚᱲ ᱟᱸᱡᱚᱢᱚᱜ ᱠᱟᱱᱟ ᱤᱧᱟᱹᱜ?
ᱦᱳᱭ ᱟᱸᱡᱚᱢᱚᱜ ᱠᱟᱱ ᱜᱮᱭᱟ ᱟᱨ ᱤᱧᱟᱹᱜ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱦᱳᱭ, ᱵᱮᱥ ᱵᱟᱲᱟ ᱜᱮᱭᱟᱯᱮ?
ᱦᱮᱸ ᱵᱮᱥ ᱵᱟᱲᱟ ᱜᱮᱭᱟᱞᱮ᱾ ᱵᱟᱦᱮᱨ ᱠᱷᱚᱱ ᱡᱟᱸᱦᱟᱱᱟᱜ ᱨᱚᱲ ᱠᱚ ᱵᱟᱝ ᱟᱸᱡᱚᱢᱚᱜ ᱠᱟᱱᱟ ᱛᱚ?
ᱵᱟᱝ᱾ ᱵᱮᱠᱜᱨᱟᱣᱩᱱᱰ ᱱᱚᱭᱮᱡᱽ ᱨᱮ ᱟᱵᱤᱱᱟᱜ ᱥᱟᱯᱷᱟ ᱜᱮᱭᱟ ᱟᱨ ᱟᱹᱞᱤᱧᱟᱜ?
ᱦᱮᱸ ᱟᱵᱮᱱᱟᱜ ᱦᱚᱸ ᱥᱟᱯᱷᱟ ᱜᱮᱭᱟ᱾
ᱦᱳᱭ᱾
ᱛᱟᱦᱞᱮ
ᱛᱚᱵᱮ ᱪᱮᱫ ᱠᱚᱯᱮ ᱪᱮᱠᱟ ᱵᱟᱲᱟᱭᱮᱜ ᱠᱟᱱᱟ?
ᱪᱮᱠᱟ ᱫᱚ ᱱᱟᱜ ᱪᱮᱫ ᱦᱚᱸ ᱵᱟᱝᱞᱮ ᱪᱤᱠᱟᱭᱮᱫᱟ᱾ ᱱᱤᱛᱚᱜ ᱫᱚ ᱦᱚᱭ ᱫᱟᱜ ᱡᱟᱹᱲᱤ ᱠᱚ ᱡᱟᱹᱥᱛᱤ ᱦᱩᱭᱩᱜ ᱠᱟᱱᱟ ᱥᱮ, ᱫᱟᱜ ᱡᱟᱹᱯᱩᱫ ᱫᱤᱱ ᱠᱟᱱᱟ ᱱᱤᱛᱚᱜ ᱫᱚ ᱱᱟᱦᱟᱜ᱾ ᱟᱨ ᱚᱱᱟᱜᱮ ᱟᱯᱮ ᱠᱚ ᱥᱮᱫ ᱫᱚ ᱫᱟᱜ ᱮᱫᱟᱭ ᱥᱮ ᱵᱟᱝ?
ᱦᱳᱭ ᱫᱟᱜᱽ ᱫᱚᱭ ᱫᱟᱜ ᱮᱜ ᱠᱟᱱ ᱜᱮᱭᱟ, ᱢᱮᱱᱠᱷᱟᱱ ᱠᱟᱹᱢᱤ ᱞᱮᱠᱟ ᱫᱚ ᱱᱟᱦᱟᱜ ᱵᱟᱝ ᱞᱟᱜᱟᱜ ᱠᱟᱱᱟ᱾ ᱠᱷᱮᱛ ᱠᱚᱦᱚᱸ ᱵᱟᱝ ᱯᱮᱨᱮᱡᱚᱜ ᱠᱟᱱᱛᱮ ᱥᱤᱭᱳᱜ ᱠᱚ ᱵᱟᱝ ᱡᱩᱛᱩᱜ ᱠᱟᱱᱟ ᱟᱨ ᱟᱯᱷᱚᱨ ᱠᱚ ᱱᱟᱦᱟᱜ ᱠᱟᱹᱴᱤᱡ ᱦᱩᱰᱤᱝ ᱜᱮᱛᱮ ᱱᱤᱛᱚᱜ ᱫᱚ ᱦᱟᱸᱟᱜ ᱠᱷᱮᱛ ᱠᱚᱫᱚ ᱟᱹᱣᱨᱤ ᱞᱮ ᱥᱮᱱᱚᱜ-ᱟ᱾ ᱠᱟᱹᱴᱤᱡ ᱫᱚ ᱦᱟᱸᱜ ᱵᱤᱞᱚᱢ ᱧᱚᱜᱚᱜ ᱜᱮᱭᱟᱞᱮ᱾
ᱟᱪᱪᱷᱟ, ᱱᱟᱯᱟᱭ ᱠᱟᱱᱟ ᱟᱞᱮ ᱥᱮᱫ ᱦᱚᱸ ᱚᱝᱠᱟ ᱜᱮ ᱱᱟᱜ ᱟᱞᱮ ᱫᱚ ᱮᱸ, ᱫᱟᱜ ᱫᱚ ᱛᱚᱸᱵᱟ ᱫᱚ ᱛᱚᱸᱵᱟᱜ ᱠᱟᱱᱟ᱾ ᱟᱫᱚ ᱡᱟᱦᱟᱸ ᱟᱯᱷᱚᱨ ᱟᱞᱮ ᱫᱚ ᱛᱚᱞᱟ ᱞᱮ ᱢᱮᱱᱮᱜ-ᱟ, ᱱᱟᱦᱟᱜ ᱱᱚᱣᱟ ᱫᱚ᱾ ᱟᱫᱚ ᱚᱱᱟ ᱠᱚᱦᱚᱸ ᱟᱹᱨᱤ ᱦᱟᱨᱟᱜ-ᱟ, ᱛᱟᱨᱯᱚᱨᱮ ᱠᱷᱮᱛ ᱠᱚᱦᱚᱸ ᱥᱤ ᱠᱚ ᱟᱹᱣᱨᱤ ᱦᱩᱭᱩᱜ-ᱟ᱾ ᱟᱫᱚ ᱛᱚᱞᱟ ᱵᱟᱝ ᱦᱟᱨᱟ ᱞᱮᱱᱠᱷᱟᱱ ᱵᱟᱝᱞᱮ ᱥᱤ ᱫᱟᱲᱮᱭᱟᱜ ᱠᱟᱱᱟ ᱱᱤᱛᱚᱜ ᱫᱚ, ᱱᱚᱣᱟ ᱠᱚᱜᱮ ᱦᱩᱭᱩᱜ ᱠᱟᱱᱟ᱾
ᱚᱱᱠᱟᱜᱮ, ᱜᱚᱴᱟᱜᱮ, ᱡᱟᱦᱟᱸ ᱡᱟᱦᱟᱸ ᱥᱮᱱ ᱫᱚ ᱱᱤᱛ ᱛᱮ ᱨᱚᱦᱚᱭ ᱠᱚ ᱮᱱᱛᱮᱫ ᱦᱩᱭᱩᱜ ᱠᱟᱱᱟ᱾ ᱟᱨ ᱟᱞᱮ ᱫᱚ ᱱᱤᱱ ᱫᱟᱨᱟ ᱫᱚ ᱯᱩᱨᱟᱹ ᱞᱮ ᱨᱚᱦᱚᱭᱮᱫ ᱠᱟᱱ ᱛᱮᱦᱮᱱᱟ᱾ ᱠᱟᱨᱚᱱ ᱫᱚ ᱱᱮᱥ ᱫᱟᱜ ᱡᱟᱹᱲᱤ ᱜᱮ ᱱᱚᱜ-ᱚᱭ ᱱᱚᱝᱠᱟᱭ ᱛᱟᱭᱱᱚᱢ ᱟᱠᱟᱫ ᱞᱮᱛᱮ ᱵᱟᱝᱞᱮ ᱨᱚᱦᱚᱭᱫᱟ᱾ ᱵᱟᱠᱷᱟᱡ ᱱᱤᱛ ᱫᱚ ᱵᱟᱹᱫᱽ ᱠᱚ ᱪᱟᱵᱟ ᱠᱟᱛᱮᱫ ᱵᱟᱹᱭᱦᱟᱹᱲ ᱠᱚᱛᱮ ᱞᱮ ᱯᱷᱮᱲᱚᱜ ᱠᱟᱱ ᱛᱟᱦᱮᱱᱟ᱾ ᱟᱹᱰᱤ ᱡᱳᱨᱥᱳᱲ ᱜᱮᱞᱮ ᱨᱚᱦᱚᱭᱮᱫ ᱠᱟᱱ ᱛᱮᱦᱮᱱᱟ᱾
ᱟᱪᱪᱷᱟ, ᱟᱨ ᱪᱟᱥᱵᱟᱫ ᱠᱟ‌ᱛ ᱛᱮ ᱦᱚᱸ ᱟᱨ ᱪᱮᱫ ᱠᱚᱯᱮ ᱪᱟᱥ ᱜᱮᱭᱟ? ᱦᱩᱲᱩ ᱪᱟᱥ ᱵᱟᱝ ᱠᱟᱛᱮᱫ? ᱟᱨᱚ ᱮᱴᱟᱜ
ᱦᱳᱭ ᱟᱨ ᱥᱤᱡᱤᱱ ᱪᱟᱥ ᱡᱟᱦᱟᱸ ᱵᱚᱱ ᱢᱮᱛᱟᱜ ᱠᱟᱱᱟ᱾ ᱟᱨ ᱛᱩᱲᱤ, ᱜᱩᱦᱩᱢ ᱟᱨ ᱡᱚᱸᱰᱨᱟ᱾ ᱟᱨ ᱮᱢᱟᱱ ᱛᱮᱭᱟᱜ ᱩᱛᱩ ᱠᱚᱦᱚᱸᱞᱮ ᱪᱟᱥ ᱜᱮᱭᱟ ᱡᱚᱢ ᱥᱩᱢᱩᱝ ᱡᱮᱢᱚᱱ ᱵᱚᱱ ᱞᱟᱹᱭᱟ᱾ ᱠᱟᱨᱞᱟ, ᱦᱚᱛᱚᱫ, ᱠᱚᱸᱰᱷᱟ᱾ ᱠᱩᱸᱫᱽᱨᱤ ᱟᱨ ᱩᱸᱜ ᱵᱮᱸᱜᱟᱲ, ᱠᱩᱲᱪᱟᱹ ᱟᱨ ᱮᱢᱟᱱ ᱛᱮᱭᱟᱜ ᱟᱲᱟᱜ ᱠᱳ ᱚᱲᱟᱜ ᱨᱮ ᱡᱚᱢ ᱥᱩᱢᱩᱝ ᱜᱮ᱾ ᱢᱟᱨᱠᱮᱹᱴ ᱠᱚᱫᱚ ᱵᱟᱝ ᱜᱮ᱾
ᱟᱪᱪᱷᱟ ᱱᱟᱯᱟᱭ ᱠᱟᱛᱼᱼ
ᱟᱨ ᱟᱯᱮ ᱯᱮ ᱪᱟᱥᱚᱜ ᱜᱮᱭᱟ?
ᱟᱞᱮ ᱫᱚ ᱱᱟᱸᱜᱼᱼ ᱴᱚᱴᱷᱟ ᱞᱮᱠᱟᱛᱮ ᱠᱷᱮᱛ ᱠᱚ ᱚᱠᱟ ᱠᱚᱨᱮᱜ ᱢᱮᱱᱟᱜᱼᱟ ᱚᱠᱟ ᱡᱟᱭᱜᱟ ᱠᱚᱨᱮᱜᱼᱼ ᱱᱚᱣᱟ ᱦᱚᱸ ᱱᱟᱸᱜ, ᱮ ᱜᱚᱴᱟ ᱡᱟᱭᱜᱟ ᱨᱮᱛᱚ ᱥᱚᱵᱽᱡᱤ ᱪᱟᱥ ᱫᱚ ᱵᱟᱭ ᱜᱟᱱᱚᱜᱼᱟ ᱾ ᱡᱟᱦᱟᱸ ᱠᱚ ᱚᱝᱠᱟᱱ ᱡᱟᱭᱜᱟ ᱠᱚ ᱢᱮᱱᱟᱜ ᱛᱟᱞᱮᱭᱟ ᱱᱟᱸᱜ ᱚᱱᱟ ᱠᱚᱨᱮᱜ ᱫᱚᱼᱼᱼ ᱟᱹᱰᱤ ᱠᱚᱢ ᱜᱮ ᱥᱚᱵᱽᱡᱤ ᱪᱟᱥ ᱫᱚ ᱦᱩᱭᱩᱜᱼᱟ, ᱪᱮᱞᱮᱠᱟ ᱟᱹᱞᱩ ᱦᱩᱭᱩᱜ ᱜᱮᱭᱟ ᱛᱟᱨᱯᱚᱨᱮᱼᱼᱼ ᱴᱚᱢᱮᱴᱳ ᱵᱤᱞᱟᱛᱤ ᱛᱟᱨᱯᱚᱨᱮ ᱯᱮᱸᱭᱟᱡᱽ, ᱟᱻᱨᱮ ᱛᱩᱲᱤ ᱠᱚ ᱛᱤᱞᱢᱤᱧ ᱠᱚ ᱱᱚᱼᱜ ᱱᱟ ᱠᱚ ᱾ ᱡᱚᱱᱟᱲᱟ ᱫᱚ ᱷᱟᱜ ᱩᱱᱟᱹᱜ ᱪᱟᱥ ᱵᱟᱝ ᱦᱩᱭᱩᱜ ᱠᱟᱱᱟ ᱱᱮᱛᱟᱨ ᱫᱚ ᱱᱚᱣᱟ ᱠᱚᱜᱮ ᱾
ᱦᱳᱭ ᱡᱟᱦᱟᱸᱵᱤᱱ ᱞᱟᱹᱭ ᱠᱮᱜᱼᱟ ᱛᱤᱞᱢᱤᱧᱼᱼ
ᱦᱮᱸ
ᱚᱸᱫ ᱚᱱᱟ ᱫᱚ ᱱᱟᱸᱜ ᱟᱞᱮ ᱥᱮᱱ ᱫᱚ ᱵᱟᱝᱠᱚ ᱪᱟᱥᱟ ᱾ ᱠᱟᱨᱚᱱ ᱚᱱᱟ ᱫᱚ ᱦᱟᱱᱛᱮ ᱪᱮᱛᱟᱱ ᱫᱤᱥᱚᱢ ᱥᱮᱱ ᱠᱚ ᱪᱟᱥ ᱜᱮᱭᱟ ᱾ ᱟᱨ ᱟᱞᱮ ᱫᱚ ᱱᱚᱛᱮ ᱫᱚ ᱡᱮᱢᱚᱱ ᱠᱚ ᱞᱟᱹᱭᱟ ᱫᱚᱠᱟᱱ ᱨᱮ ᱛᱤᱞᱢᱤᱧ ᱯᱤᱴᱷᱟᱹ ᱵᱟᱝᱠᱚ ᱟᱹᱠᱷᱨᱤᱧᱟ, ᱥᱮ ᱚᱱᱟ ᱠᱤᱨᱤᱧ ᱠᱟᱛᱮᱜ ᱜᱮᱞᱮ ᱡᱚᱢ ᱛᱟᱦᱮᱱᱟ ᱪᱟᱥ ᱫᱚ ᱵᱟᱝ ᱦᱳᱭᱳᱜᱼᱟ ᱾
ᱟᱪᱪᱷᱟ ᱟᱨ ᱟᱲᱟᱜ ᱮᱢ ᱞᱟᱹᱭ ᱠᱮᱫᱟ ᱥᱮ ᱚᱱᱟ ᱟᱲᱟᱜ ᱫᱚ ᱪᱮᱜ - ᱪᱮᱜ ᱟᱲᱟᱜ, ᱠᱚ ᱢᱮᱱᱟᱜᱼᱟ ᱟᱯᱮ ᱥᱮᱜ?
ᱦᱳᱭ ᱟᱞᱮᱥᱮᱜ ᱫᱚ ᱡᱮᱢᱚᱱ ᱦᱩᱭᱱᱟ ᱯᱟᱞᱚᱱ ᱟᱲᱟᱜᱼᱼ ᱨᱟ ᱯᱟᱴ ᱟᱲᱟᱜ ᱟᱨ ᱜᱟᱺᱫᱷᱟᱹᱨᱤ ᱵᱟᱨᱯᱮ ᱨᱚᱠᱚᱢ ᱢᱮᱱᱟᱜᱼᱟ, ᱢᱤᱫᱴᱮᱜ ᱰᱷᱟᱞᱠᱟ ᱜᱟᱺᱫᱷᱟᱹᱨᱤᱼᱼ ᱟᱨ ᱡᱟᱦᱟᱸ ᱫᱚ ᱠᱷᱟᱹᱰᱤ ᱦᱚᱸ ᱦᱩᱭᱩᱜᱼᱟ ᱟᱨ ᱢᱤᱫᱴᱮᱜ ᱟᱨᱟᱜ ᱜᱟᱺᱫᱷᱟᱹᱨᱤᱼᱼ ᱟᱨ ᱢᱤᱫᱴᱮᱡ ᱠᱚ ᱢᱮᱛᱟᱜᱼᱟ ᱦᱩᱰᱤᱧ ᱜᱟᱺᱱᱫᱷᱟᱹᱨᱤ ᱡᱟᱦᱟᱸ ᱵᱟᱝ ᱞᱟᱹᱴᱩᱜᱼᱟ ᱰᱷᱮᱨᱼᱼ ᱟᱨ ᱦᱩᱭᱱᱟ ᱯᱟᱴ ᱟᱲᱟᱜ ᱢᱟᱞᱤᱧ ᱞᱟᱹᱭ ᱠᱮᱜᱼᱟ, ᱟᱨ ᱡᱮᱢᱚᱱ ᱞᱟᱹᱴᱩ - ᱞᱟᱹᱴᱩ ᱫᱟᱨᱮ ᱨᱮᱱᱟᱜ ᱟᱲᱟᱜ ᱦᱩᱭᱩᱜ ᱡᱟᱹᱦᱟᱹᱱᱼᱼ ᱪᱚᱭᱜᱟ ᱟᱲᱟᱜ ᱥᱤᱧ ᱟᱲᱟᱜᱼᱼ ᱟᱨ ᱮᱢᱟᱱ ᱛᱮᱭᱟᱜ ᱟᱨᱦᱚᱸ ᱟᱲᱟᱜ ᱠᱚ ᱢᱮᱱᱟᱜᱼᱟ ᱡᱚ ᱵᱟᱹᱞᱤᱧ ᱫᱤᱥ-ᱼ ᱪᱮᱫᱟᱜ ᱩᱱᱟᱹᱜ ᱜᱟᱱ ᱟᱨ, ᱦᱮ ᱢᱩᱞᱟᱹ ᱟᱲᱟᱜ ᱠᱩᱯᱤ ᱟᱲᱟᱜ ᱚᱱᱟ ᱠᱚᱞᱮ ᱪᱟᱥ ᱜᱮᱭᱟ ᱾
ᱟᱪᱪᱷᱟ
ᱟᱨ ᱡᱟᱦᱟᱸ ᱞᱤᱧ ᱞᱟᱹᱭ ᱠᱮᱜᱼᱟ ᱥᱤᱧ ᱟᱲᱟᱜ ᱚᱱᱟ ᱫᱚ ᱱᱟᱜ ᱞᱟᱹᱴᱩ ᱫᱟᱨᱮ ᱠᱟᱱᱟ ᱡᱮᱢᱚᱱ ᱠᱤᱼᱼ ᱡᱟᱦᱟᱱᱟᱜ ᱫᱟᱨᱮ ᱠᱚ ᱛᱟᱦᱮᱱ ᱠᱟᱱ ᱛᱟᱵᱚᱱᱟ ᱚᱱᱠᱟ ᱱᱟᱜ ᱟᱫᱚ ᱚᱱᱟ ᱫᱚ ᱱᱤᱛ-ᱼ ᱱᱮᱛᱟᱨ ᱫᱚ ᱥᱟᱱᱟᱢ ᱡᱟᱭᱜᱟ ᱠᱚᱨᱮ ᱫᱚ ᱱᱟᱜ ᱵᱟᱭ ᱧᱟᱢᱚᱜ ᱠᱟᱱᱟ ᱾ ᱟᱨ ᱡᱟᱦᱟᱸ ᱞᱤᱧ ᱞᱟᱹᱭ ᱠᱮᱜᱼᱟ ᱪᱚᱭᱜᱟ ᱟᱲᱟᱜ ᱚᱱᱟ ᱦᱚᱸ ᱢᱤᱫᱴᱮᱜ ᱫᱟᱨᱮ ᱠᱟᱱ ᱜᱮᱭᱟ ᱾ ᱚᱱᱟ ᱦᱚᱸ ᱥᱟᱱᱟᱢ ᱡᱟᱭᱜᱟ ᱨᱮᱫᱚ ᱵᱟᱝ ᱧᱟᱢᱚᱜ ᱛᱟᱦᱮᱱᱟ ᱡᱟᱦᱟᱸ ᱥᱮᱱ ᱡᱮᱢᱚᱱᱼᱼ ᱟᱫᱚᱢ ᱵᱟᱹᱭᱦᱟᱹᱲ ᱠᱚ ᱛᱟᱞᱟᱨᱮ ᱡᱟᱦᱟᱸ ᱠᱷᱮᱛ, ᱛᱚ ᱟᱹᱰᱤ ᱠᱚ ᱨᱮᱴᱟᱹᱴᱤ ᱠᱩ ᱛᱟᱦᱮᱱᱟ ᱜᱟᱡᱟᱲ ᱠᱩ ᱛᱟᱦᱮᱱᱟ, ᱚᱱᱠᱟᱱ - ᱚᱱᱠᱟᱱ ᱡᱟᱭᱜᱟ ᱨᱮ ᱛᱟᱦᱮᱱ ᱛᱮᱦᱮᱱᱟ ᱟᱨ ᱡᱟᱦᱟᱸ ᱠᱚᱨᱮ ᱫᱚ ᱡᱮᱢᱚᱱ ᱴᱚᱴᱷᱟ ᱜᱟᱡᱟᱲ ᱜᱮᱭᱟ ᱾ ᱚᱱᱟ ᱠᱚᱨᱮ ᱫᱚ ᱱᱷᱟᱜ ᱦᱚᱨ ᱟᱲᱮ - ᱟᱲᱮ ᱠᱚᱛᱮ ᱦᱚᱸ ᱛᱟᱦᱮᱱᱟ ᱾
ᱟᱪᱪᱷᱟ, ᱟᱹᱰᱤ ᱱᱟᱯᱟᱭ ᱟᱞᱮᱥ ᱦᱮᱸ ᱟᱹᱰᱤ ᱜᱟᱱ ᱜᱤᱧ ᱟᱸᱡᱚᱢᱚᱜ ᱠᱟᱫ-ᱟ ᱟᱹᱰᱤ ᱜᱟᱱ ᱫᱚ ᱵᱟᱝ ᱡᱷᱚᱛᱚ ᱜᱮᱼ ᱼ ᱥᱤᱧ ᱟᱲᱟᱜ ᱫᱚ ᱱᱟᱸᱜ ᱪᱮᱫᱠᱟ ᱡᱟᱭᱜᱟ ᱨᱮ ᱦᱩᱭᱩᱜᱼᱟ ᱚᱱᱟ ᱠᱚᱫᱚ ᱵᱟᱝ ᱤᱧ ᱵᱟᱰᱟᱭ ᱛᱟᱦᱮᱱᱟᱜ ᱟᱢ ᱞᱟᱹᱭ ᱟᱹᱫᱤᱧᱟᱢ ᱱᱟᱯᱼᱼ ᱵᱟᱹᱧ ᱵᱩᱡᱷᱟᱹᱣ ᱠᱮᱫᱟ ᱟᱸᱡᱚᱢ ᱠᱟᱛᱮ, ᱛᱟᱨᱯᱚᱨᱮ ᱥᱤᱧ ᱟᱲᱟᱜ ᱫᱚ ᱧᱮᱞᱼᱼ ᱦᱚᱧ ᱧᱮᱞ ᱟᱠᱟᱫᱟ ᱚᱱᱠᱟ ᱵᱟᱝ ᱤᱧ ᱵᱟᱰᱟᱭ ᱛᱟᱦᱮᱸ ᱚᱱᱟ ᱪᱮᱫ ᱞᱮᱠᱟ ᱫᱟᱨᱮ ᱨᱮ ᱦᱩᱭᱩᱜ ᱜᱮᱭᱟ ᱾ ᱦᱮᱸᱛᱚ ᱟᱢ ᱟᱲᱟᱜ ᱥᱤᱫ ᱠᱚ ᱪᱟᱞᱟᱜ ᱜᱮᱭᱟ ᱯᱮ ᱱᱮᱛᱟᱨ?
ᱟᱲᱟᱜ ᱥᱮᱫ ᱫᱚ ᱮᱱᱛᱮᱫ ᱚᱱᱟ ᱥᱮᱫᱟᱭ ᱞᱮᱠᱟ ᱫᱚ ᱱᱮᱛᱟᱨ ᱢᱟ ᱵᱟᱝᱵᱚᱱ ᱪᱟᱞᱟᱜ ᱠᱟᱱᱟ ᱾ ᱡᱮᱢᱚᱱ ᱵᱟᱲᱜᱮ ᱠᱚᱪᱟ ᱨᱮᱜᱮ ᱟᱲᱟᱜ ᱠᱚᱵᱚᱱ ᱡᱟᱣᱜᱮ ᱛᱟᱦᱮᱱ ᱛᱟᱵᱚᱱ ᱠᱷᱟᱱ ᱚᱱᱟᱜᱮ ᱟᱨᱼᱼ ᱡᱮᱢᱚᱱ ᱢᱤᱫᱴᱮᱡ ᱟᱲᱟᱜ ᱫᱚ ᱱᱟᱦᱟᱜ ᱞᱤᱧ ᱦᱤᱲᱤᱧ ᱟᱠᱟᱜ-ᱟ ᱡᱮᱠᱚ ᱢᱮᱛᱟᱜ ᱠᱟᱱᱟ ᱠᱷᱟᱱᱛᱟ ᱟᱲᱟᱜ ᱡᱟᱦᱟᱸ ᱠᱷᱮ ᱛᱨᱮ ᱧᱟᱢᱚᱜ ᱛᱟᱦᱮᱱᱟ, ᱱᱮᱛᱟᱨ ᱢᱟ ᱟᱹᱰᱤ ᱠᱚᱢ ᱠᱚ ᱡᱚᱢᱮᱜ-ᱟ ᱚᱱᱟᱨᱮ ᱟᱭᱢᱟ ᱞᱮᱠᱟᱱ ᱵᱷᱤᱴᱟᱢᱤᱱ ᱧᱟᱢᱚᱜ-ᱟ ᱡᱮᱢᱚᱱ ᱥᱮᱫᱟᱭ ᱫᱚ ᱚᱱᱟ ᱠᱚ ᱡᱚᱢᱮᱫ ᱠᱟᱱ ᱛᱟᱦᱮᱸᱱᱟ ᱞᱟᱹᱭᱟᱠᱚ ᱵᱩᱰᱷᱤ ᱟᱭᱳ ᱛᱟᱠᱩ ᱡᱮ ᱚᱱᱟ ᱞᱟᱡ ᱦᱟᱹᱥᱩ ᱜᱷᱟᱹᱲᱤᱡ ᱡᱚᱢ ᱞᱮᱠᱷᱟᱱ ᱚᱱᱟᱛᱮ ᱞᱟᱡ ᱦᱟᱹᱥᱩ ᱪᱟᱵᱟᱭᱟᱭ᱾ ᱥᱮ ᱚᱱᱟ ᱫᱟᱹᱞ ᱠᱚ ᱥᱟᱶ ᱩᱛᱩ ᱠᱟᱛᱮᱜ ᱟᱹᱰᱤ ᱢᱚᱸᱡᱽ ᱜᱮ ᱵᱩᱡᱷᱟᱹᱜ-ᱟ ᱢᱮᱱᱠᱷᱟᱱ ᱱᱮᱛᱟᱨ ᱢᱟᱛᱚ ᱡᱳᱜ ᱜᱮ ᱵᱚᱫᱚᱞᱚᱜ ᱠᱟᱱᱟ ᱠᱤ ᱚᱞᱚᱜ ᱯᱟᱲᱦᱟᱣ ᱠᱟᱛᱮᱜ ᱟᱭᱢᱟ ᱜᱟᱱ ᱵᱚᱱ ᱥᱤᱠᱷᱱᱟᱹᱛᱚᱜ ᱠᱟᱱᱟ ᱡᱮ ᱚᱱᱟ ᱠᱚ ᱟᱲᱟᱜ ᱡᱚᱢᱛᱮ ᱦᱤᱨᱠᱷᱟᱹ ᱜᱮᱵᱚᱱ ᱵᱩᱡᱷᱟᱹᱣᱮᱫ ᱠᱟᱱᱟ ᱦᱳᱭᱥᱮ
ᱱᱚᱣᱟ ᱫᱚ ᱢᱤᱫᱴᱮᱱ ᱥᱟᱹᱨᱤ ᱠᱟᱛᱷᱟ ᱠᱟᱱᱟ, ᱟᱭᱢᱟ ᱞᱮᱠᱟᱱ ᱦᱚᱲ ᱢᱮᱱᱟᱜ ᱵᱚᱱᱟ ᱱᱟᱦᱟᱜ ᱢᱮᱱ ᱟᱵᱚᱱ ᱚᱱᱟ ᱠᱷᱮᱛ ᱨᱮᱱᱟᱜ ᱟᱲᱟᱜ ᱤᱧ ᱡᱚᱢᱟ ᱚᱠᱟ ᱠᱷᱚᱱ ᱪᱚᱢ ᱟᱹᱜᱩᱣᱠᱟᱫ ᱫᱟ ᱥᱮ ᱞᱮᱠᱲᱟ ᱜᱮᱭᱟ ᱥᱮ ᱢᱟᱹᱭᱞᱟᱹ ᱜᱮᱭᱟ ᱚᱱᱠᱟ ᱵᱚᱱ ᱞᱟᱹᱭᱟ, ᱢᱮᱱᱠᱷᱟᱱ ᱚᱱᱟ ᱠᱚ ᱟᱲᱟᱜ ᱦᱚᱸ ᱟᱞᱮ ᱠᱚᱫᱚᱞᱮ ᱡᱚᱢ ᱜᱮᱭᱟ᱾
ᱴᱷᱤᱠ ᱴᱷᱤᱠ ᱛᱟᱨᱯᱚᱨᱮ ᱱᱟᱦᱟᱜ ᱱᱤᱛᱚᱜ ᱫᱚ ᱚᱱᱟ ᱠᱚᱦᱚᱸ ᱪᱟᱵᱟ ᱦᱚᱨᱟᱜ ᱠᱟᱱᱟ ᱟᱹᱰᱤ ᱜᱟᱡ ᱜᱮ ᱧᱮᱞᱚᱜᱚᱜ ᱠᱟᱱᱟ᱾ ᱠᱚᱢ ᱤᱫᱤᱜ ᱠᱟᱱᱟ ᱞᱟᱦᱟᱛᱮ ᱡᱮᱞᱮᱠᱟ ᱟᱹᱰᱤ ᱡᱟᱹᱥᱛᱤ ᱦᱩᱭᱩᱜ ᱠᱟᱱ ᱛᱟᱦᱮᱸᱫ ᱦᱮᱸᱥᱮ ᱛᱟᱨᱯᱚᱨᱮ ᱱᱤᱛᱚᱜ ᱤᱧ ᱪᱮᱫ ᱠᱚᱪᱚᱝ ᱟᱹᱜᱩᱭᱟ ᱱᱚᱣᱟ ᱠᱚ ᱡᱚᱢ ᱜᱟᱱᱚᱜ ᱪᱚᱝ ᱵᱟᱝ ᱪᱚᱝ ᱢᱮᱱᱟᱭ ᱱᱚᱣᱟ ᱫᱚ ᱵᱷᱟᱞᱮ ᱜᱮᱭᱟ ᱨᱟᱱ ᱡᱤᱱᱤᱥ ᱠᱟᱱᱟ ᱟᱨ ᱤᱧᱜᱮ ᱵᱟᱹᱧ ᱢᱚᱱᱮᱭᱟᱜ-ᱟ ᱢᱮᱱᱤᱧ ᱦᱮᱸ ᱪᱮᱫ ᱠᱟᱱ ᱪᱚᱝ ᱛᱟᱨᱯᱚᱨᱮ ᱱᱮᱛᱟᱨ ᱵᱩᱡᱷᱟᱹ ᱜᱚᱜ ᱠᱟᱱᱟ ᱚᱱᱟ ᱠᱚ ᱤᱫᱤ ᱠᱟᱛᱮ ᱦᱮᱸᱥᱮ᱾
ᱟᱨ ᱢᱤᱫᱴᱮᱡ ᱡᱤᱱᱤᱥ ᱞᱟᱹᱭ ᱞᱤᱧ ᱦᱤᱲᱤᱧ ᱠᱟᱜ-ᱟ ᱡᱟᱦᱟᱸ ᱠᱚ ᱢᱮᱛᱟᱜ ᱠᱟᱱᱟ ᱰᱟᱝᱨᱟ ᱠᱟᱴᱟ ᱟᱲᱟᱜ, ᱚᱱᱟ ᱫᱚ ᱟᱵᱚᱣᱟᱜ ᱦᱚᱲᱢᱚ ᱞᱟᱹᱜᱤ ᱟᱨ ᱟᱵᱚᱣᱟᱜ ᱢᱟᱭᱟᱢ ᱞᱟᱹᱜᱤ ᱟᱹᱰᱤ ᱟᱸᱴ ᱜᱮᱭ ᱠᱟᱹᱢᱤ ᱜᱮᱭᱟ᱾ ᱟᱨ ᱠᱷᱮᱛᱨᱮ ᱚᱱᱠᱟᱱ ᱚᱱᱠᱟᱱ ᱟᱲᱟᱜ ᱢᱮᱱᱟᱜ-ᱟ ᱡᱮ ᱟᱭᱢᱟ ᱦᱚᱲ ᱵᱟᱝᱠᱚ ᱵᱟᱰᱟᱭᱟ ᱡᱮᱢᱚᱱ ᱠᱚ ᱢᱮᱛᱟᱜ-ᱟ, ᱜᱳᱨᱟᱹᱱᱰᱤ ᱟᱲᱟᱜ ᱢᱤᱫᱴᱮᱱ ᱡᱤᱞᱤᱧ ᱡᱤᱞᱤᱧ ᱥᱟᱠᱟᱢᱚᱜ-ᱟ ᱡᱚᱠᱤ ᱡᱚᱢ ᱨᱮᱦᱚᱸ ᱟᱹᱰᱤ ᱜᱟᱱ ᱜᱮ ᱥᱤ ᱥᱤᱵᱤᱞ ᱜᱮᱭᱟ ᱚᱱᱟ ᱦᱚᱸ ᱜᱚᱴᱟ ᱡᱟᱭᱜᱟ ᱫᱚ ᱵᱟᱭ ᱧᱟᱢᱚᱜ-ᱟ, ᱡᱟᱦᱟᱸ ᱡᱟᱦᱟᱸ ᱡᱟᱭᱜᱟᱛᱮ ᱧᱟᱢᱚᱜ-ᱟ ᱟᱞᱮ ᱥᱮᱱ ᱫᱚ ᱧᱟᱢᱚᱜ ᱜᱮᱭᱟ ᱟᱨ ᱢᱤᱫᱴᱮᱡ ᱠᱚ ᱢᱮᱛᱟᱜ ᱠᱟᱱᱟ, ᱜᱩᱨᱤᱡ ᱟᱲᱟᱜ ᱡᱟᱦᱟᱸ ᱠᱤ ᱚᱱᱠᱟ ᱜᱩᱨᱤᱡ ᱢᱟᱸᱫᱤ ᱠᱚᱨᱮᱜ ᱟᱲᱮ ᱟᱲᱮ ᱛᱮᱜᱮ ᱡᱟᱱᱟᱢ ᱛᱟᱦᱮᱱᱟ, ᱟᱨ ᱢᱤᱫᱴᱮᱱ ᱠᱚ ᱢᱮᱛᱟᱜ-ᱟ ᱡᱟᱦᱟᱸ ᱴᱷᱩᱭᱟᱹᱜ ᱟᱲᱟᱜ ᱜᱳᱞ ᱜᱳᱞ ᱯᱟᱛ ᱪᱪᱷᱟ ᱢᱮᱱᱟᱜ-ᱟ᱾ ᱟᱭᱢᱟ ᱞᱮᱠᱟ ᱚᱱᱠᱟ ᱟᱲᱟᱜ ᱢᱮᱱᱟᱜ-ᱟ ᱡᱳ ᱥᱚᱦᱚᱨ ᱵᱟᱡᱟᱨ ᱨᱮᱱ ᱦᱚᱲ ᱵᱟᱝ ᱵᱚᱱ ᱵᱟᱲᱟᱭᱟ, ᱠᱤ ᱚᱱᱟ ᱠᱚᱫᱚ ᱢᱟᱱᱮ ᱦᱤᱢᱳᱜᱞᱳᱵᱤᱱ ᱨᱮᱫᱚ ᱟᱹᱰᱤ ᱟᱸᱴ ᱜᱮᱭ ᱠᱟᱹᱢᱤᱭᱟ, ᱡᱮᱢᱚᱱ ᱤᱧ ᱦᱚᱸ ᱩᱱᱟᱹᱜ ᱵᱟᱹᱧ ᱵᱟᱲᱟᱭ ᱠᱟᱱ ᱛᱷᱮᱱᱟ ᱢᱮᱱᱠᱷᱟᱱ ᱟᱛᱳ ᱫᱤᱥᱚᱢ ᱨᱮ ᱟᱛᱩ ᱨᱮᱱ ᱦᱚᱲ ᱠᱩᱥᱮ ᱩᱱᱠᱩ ᱵᱩᱰᱦᱤ ᱟᱭᱩ ᱠᱚ ᱥᱟᱶ ᱛᱟᱦᱮᱸ ᱛᱟᱦᱮᱸᱛᱮ ᱟᱭᱢᱟ ᱞᱮᱠᱟᱱ ᱟᱲᱟᱜ ᱤᱧ ᱧᱮᱞ ᱪᱮᱫ ᱠᱮᱫᱟ ᱱᱮᱛᱟᱨ ᱡᱟᱢᱟᱱᱟ ᱨᱮ ᱢᱚᱛᱞᱚᱵ ᱵᱟᱝ ᱠᱚ ᱡᱚᱢ ᱛᱟᱦᱮᱱᱟ ᱚᱱᱟ ᱠᱩ
ᱟᱪᱪᱷᱟ ᱛᱟᱨᱯᱚᱨᱮ ᱱᱟᱦᱟᱜ ᱩᱱᱠᱩ ᱫᱚ ᱚᱱᱟ ᱦᱚᱸ ᱵᱟᱝᱠᱚ ᱵᱟ ᱰᱟᱭᱟ ᱦᱤᱢᱳᱜᱞᱳᱵᱤᱱ ᱫᱚ ᱚᱠᱟ ᱠᱚ ᱢᱮᱛᱟᱜ-ᱟ ᱩᱱᱠᱩ ᱫᱚ ᱠᱤᱱᱛᱩ ᱚᱱᱟ ᱫᱚ ᱵᱟᱰᱟᱭ ᱢᱮᱱᱟᱜ ᱛᱟᱠᱚᱣᱟ ᱡᱮ ᱱᱚᱣᱟ ᱟᱲᱟᱜ ᱟᱫᱚ ᱱᱟᱦᱟᱜ ᱱᱟᱯᱟᱭ ᱜᱮᱭᱟ ᱦᱚᱲᱢᱚ ᱞᱟᱹᱜᱤᱫ ᱛᱮ ᱚᱱᱟ ᱩᱰᱩᱝ ᱜᱮᱠᱚ ᱵᱟᱲᱟᱭᱟ᱾
ᱟᱹᱰᱤ ᱵᱮᱥ ᱵᱮᱱ ᱞᱟᱹᱭ ᱠᱮᱜ-ᱟ ᱱᱚᱜ-ᱚᱭ ᱱᱚᱣᱟ ᱵᱚᱞᱮ ᱟᱵᱚ ᱡᱟᱦᱟᱸ ᱛᱤᱱᱟᱹᱜ ᱥᱚᱦᱚᱨ ᱵᱟᱡᱟᱨ ᱨᱮ ᱛᱟᱦᱮᱸ ᱠᱟᱛᱮᱜ ᱨᱟᱱ ᱞᱟᱜᱟᱜ-ᱟ ᱢᱮᱱᱠᱷᱟᱱ ᱟᱵᱚᱨᱮᱱ ᱛᱤᱱᱟᱹᱜ ᱟ ᱢᱮᱱᱟᱜ ᱠᱚ ᱛᱟᱵᱩᱱᱟ ᱵᱩᱰᱷᱤ ᱦᱟᱲᱟᱢ ᱦᱚᱲ ᱠᱩ, ᱩᱱᱠᱩ ᱠᱚᱫᱚ ᱱᱷᱟᱜ ᱥᱮᱫᱟᱭ ᱫᱚ ᱱᱟ ᱵᱟᱰᱟᱭ ᱟᱠᱚ ᱚᱠᱟᱴᱟᱜ ᱫᱚ ᱵᱷᱟᱜᱮ ᱟᱲᱟᱜ ᱠᱟᱱᱟ ᱚᱱᱟ ᱡᱚᱢ ᱞᱮᱠᱟ ᱠᱷᱟᱡ ᱫᱚ ᱢᱟᱭᱟᱢ ᱦᱩᱭᱩᱜ-ᱟ ᱥᱮ ᱦᱚᱲᱢᱚ ᱵᱮᱥ ᱛᱮᱦᱮᱱᱟ, ᱥᱮᱠᱚ ᱞᱟᱹᱭᱟ ᱨᱩᱣᱟᱹᱜ ᱦᱟᱹᱥᱩᱭᱮᱫ ᱢᱮᱭᱟ? ᱮᱱᱠᱷᱟᱱ ᱱᱚᱣᱟ ᱡᱚᱢ ᱢᱮ ᱦᱟᱸᱜ ᱢᱚᱪᱟ ᱥᱟᱯᱟ ᱜᱮᱢ ᱟᱹᱭᱠᱟᱹᱣᱟ ᱦᱳᱭ ᱥᱮ।
ᱴᱷᱤᱠ ᱴᱷᱤᱠ
ᱦᱳᱭ ᱪᱮᱫᱟᱜ ᱥᱮ ᱦᱳᱭ ᱞᱟᱹᱭ ᱵᱮᱱ।
ᱵᱮᱱ ᱱᱤᱛᱚᱜ ᱡᱟᱦᱟᱸ ᱠᱚ ᱟᱲᱟᱜ ᱨᱮᱭᱟᱜ ᱧᱩᱛᱩᱢ ᱢᱮᱢ ᱞᱟᱹᱭ ᱠᱮᱫᱟ ᱚᱱᱟ ᱢᱚᱫᱽᱫᱷᱮ ᱨᱮ ᱼᱼ ᱥᱩᱫᱩ ᱴᱷᱩᱸᱭᱟᱹᱜ ᱟᱫᱟᱲ ᱨᱮᱱᱟᱜ ᱛᱤᱧ ᱟᱸᱡᱚᱢ ᱠᱟᱫᱟ᱾ ᱟᱨ ᱡᱟᱦᱟᱸ ᱠᱚ ᱯᱮᱭᱟᱢ ᱞᱟᱹᱭ ᱠᱮᱜᱼᱟ ᱚᱱᱟ ᱠᱚᱫᱚ ᱱᱦᱟᱜ ᱤᱧ ᱫᱚ ᱵᱟᱝ ᱤᱧ ᱟᱸᱡᱚᱢ ᱼᱼ ᱠᱟᱫᱟ, ᱦᱳᱭᱛᱳ ᱴᱚᱴᱷᱟ ᱞᱮᱠᱟᱛᱮ ᱧᱩᱛᱩᱢ ᱠᱚ ᱵᱷᱮᱜᱟᱨ ᱵᱷᱮᱜᱟᱨ ᱜᱮᱭᱟ।
ᱦᱳᱭ ᱦᱳᱭ ᱦᱳᱭ᱾ ᱦᱳᱭ ᱢᱮᱱᱟᱜ ᱫᱚ ᱟᱵᱚ ᱜᱚᱴᱟ ᱫᱤᱥᱚᱢ ᱜᱮ ᱢᱮᱱᱟᱜ ᱟᱠᱟᱫᱟ᱾ ᱢᱮᱱᱠᱷᱟᱱ ᱚᱱᱮ ᱟᱵᱤᱱ ᱵᱤᱱ ᱞᱟᱹᱭ ᱠᱮᱜᱼᱟ ᱥᱮ ᱱᱤᱛᱚᱜ ᱴᱚᱴᱷᱟ ᱞᱮᱠᱟᱛᱮ, ᱟᱹᱞᱤᱧ ᱦᱚᱸ ᱟᱸᱡᱚᱢ ᱛᱮᱫᱚ ᱵᱟᱝᱞᱤᱧ ᱟᱞᱜᱟᱜ ᱛᱟᱸᱦᱮᱱᱟ। ᱢᱮᱱᱠᱷᱟᱱ ᱡᱚᱠᱷᱚᱱ ᱚᱱᱟᱞᱤᱧ ᱧᱮᱞ ᱠᱮᱜᱼᱟ ᱢᱮᱸᱫ ᱛᱮ, ᱛᱚᱵᱮ ᱟᱹᱱᱤᱡ ᱞᱤᱧ ᱵᱟᱰᱟᱭ ᱠᱮᱜᱼᱟ ᱠᱤ ᱱᱚᱣᱟ ᱠᱚᱢᱟ ᱠᱷᱮᱛ ᱠᱚᱨᱮ ᱟᱭᱢᱟᱧ ᱧᱮᱞ ᱵᱟᱲᱟᱣ ᱠᱟᱜ ᱜᱮᱭᱟ, ᱢᱮᱱᱠᱷᱟᱱ ᱩᱱᱟᱹᱜ ᱵᱟᱰᱟᱭ ᱵᱟᱹᱱᱩᱜᱼᱟ।
ᱛᱟᱨᱯᱚᱨᱮ ᱱᱟᱦᱟᱜ ᱤᱭᱟᱹ ᱢᱮᱱᱟᱜᱼᱟ। ᱠᱩᱭᱞᱟᱹ ᱠᱟᱴᱷᱤ ᱥᱮ ᱠᱩᱭᱞᱟᱹ ᱠᱷᱟᱰᱟ ᱠᱚ ᱞᱟᱹᱭᱟ ᱚᱱᱟ ᱫᱚ ᱱᱦᱟᱜ ᱢᱟᱭᱟᱝ ᱯᱟᱲᱦᱟᱣᱟ᱾ ᱟᱸᱡᱚᱢ ᱠᱟᱫᱟᱢ?
ᱦᱳᱭ ᱚᱱᱟ ᱜᱮᱛᱚᱞᱤᱧ ᱞᱟᱹᱭ ᱠᱮᱜᱼᱟ ᱡᱟᱦᱟᱸ ᱠᱚ ᱢᱮᱛᱟᱜ ᱠᱟᱱᱟ ᱰᱟᱝᱨᱟ ᱠᱟᱴᱟ ᱟᱲᱟᱜ। ᱡᱟᱦᱟᱸ ᱡᱟᱹᱱᱩᱢ ᱡᱟᱹᱱᱩᱢ ᱛᱟᱦᱮᱱᱟ᱾ ᱟᱵᱚ ᱦᱚᱲ ᱵᱚᱱ ᱢᱤ ᱛᱟᱜᱼᱟ ᱰᱟᱝᱨᱟ ᱠᱟᱴᱟ ᱠᱤᱱᱛᱩ ᱫᱤᱠᱩ ᱠᱚ ᱢᱮᱛᱟᱜᱼᱟ ᱠᱚᱩᱭᱞᱟ ᱠᱷᱟᱲᱟ ᱥᱟᱠ।
ᱟᱪᱪᱷᱟ, ᱤᱧ ᱫᱚ ᱱᱟᱜ ᱚᱱᱟ ᱵᱟᱝ ᱤᱧ ᱵᱟᱰᱟᱭ ᱛᱟᱦᱮᱸᱫ। ᱵᱟᱝᱤᱧ ᱵᱩᱡ ᱫᱟᱲᱮ ᱠᱟᱣᱫᱟ।
ᱦᱳᱭ᱾ ᱟᱨ ᱡᱟᱦᱟᱸ, ᱦᱳᱭ ᱟᱨ ᱞᱟᱹᱭᱵᱤᱱ।
ᱦᱮᱸ ᱞᱟᱹᱭ ᱢᱮ ᱪᱮᱫ?
ᱟ ᱡᱮᱢᱚᱱ ᱟᱭᱢᱟ ᱞᱮᱠᱟᱱ ᱟᱲᱟᱜ ᱞᱤᱧ ᱞᱟᱹᱭ ᱠᱮᱜᱼᱟ ᱥᱮ ᱚᱱᱟᱨᱮ ᱟᱨ ᱟᱨ ᱢᱤᱫᱴᱮᱱ ᱡᱟᱦᱟᱸ ᱼᱼ ᱟᱭᱢᱟ ᱨᱚᱠᱚᱢ ᱦᱚᱲ ᱠᱚ ᱞᱟᱹᱭᱟ᱾ ᱡᱟᱦᱟᱸᱭ ᱫᱚᱠᱚ ᱢᱮᱱᱟ ᱼᱼ ᱜᱩᱦᱩᱢ ᱟᱲᱟᱜ ᱟᱨ ᱡᱟᱦᱟᱸᱭ ᱫᱚ ᱦᱟᱸᱜ ᱪᱤᱫ ᱠᱩ ᱢᱮᱛᱟᱜᱼᱟ ᱚᱱᱟ ᱨᱮᱱᱟᱜ ᱟᱨ ᱢᱤᱫᱴᱮᱱ ᱧᱩᱛᱩᱢ ᱢᱮᱱᱟᱜᱼᱟ, ᱡᱟᱦᱟᱸ ᱼᱼ ᱛᱩᱲᱤ ᱠᱷᱮᱛ ᱠᱚᱨᱮ ᱦᱩᱭᱩᱜᱼᱟ ᱛᱩᱲᱤ ᱵᱟᱲᱜᱤ ᱠᱚᱨᱮ। ᱚᱱᱟ ᱦᱚᱸ ᱟᱹᱰᱤ ᱜᱟᱱ ᱜᱮ ᱥᱤᱵᱤᱞ ᱛᱟᱸᱦᱮᱱᱟ।
ᱢᱩᱸᱡ ᱟᱲᱟᱜ ᱨᱮᱭᱟᱜ ᱠᱟᱛᱷᱟᱢ ᱞᱟᱹᱭᱮᱜᱼᱟ?
ᱟ ᱚᱱᱟ ᱨᱮᱱᱟᱝ ᱟᱨ ᱢᱤᱫᱴᱮᱱ ᱪᱮᱫ ᱧᱩᱛᱩᱢ ᱪᱚ ᱢᱮᱱᱟᱜᱼᱟ ᱡᱚ ᱠᱤ ᱼᱼ ᱤᱧ ᱩᱱᱟᱹᱜ ᱵᱮᱥᱛᱮ ᱵᱟᱹᱧ ᱵᱟᱲᱟᱭᱟ, ᱤᱧ ᱼᱼ ᱜᱩᱦᱩᱢ ᱠᱷᱮᱛ ᱠᱚᱨᱮ ᱧᱟᱢᱚᱜᱼᱟ ᱥᱮ ᱛᱩᱲᱤ ᱠᱷᱮᱛ ᱠᱚᱨᱮ ᱚᱱᱟᱛᱮ ᱤᱧ ᱫᱚ ᱜᱩᱦᱩᱢ ᱟᱲᱟᱜ ᱤᱧ ᱢᱮᱛᱟᱜ ᱛᱟᱸᱦᱮᱱᱟ।
ᱵᱷᱟᱹᱛᱩᱣᱟᱹ ᱟᱲᱟᱜ ᱠᱤ?
ᱦᱮᱸ ᱦᱮᱸ ᱦᱮᱸ ᱮᱠᱫᱚᱢ ᱨᱟᱭᱤᱴ ᱵᱷᱟᱹᱛᱩᱣᱟᱹ ᱟᱲᱟᱜ। ᱚ ᱚ ᱦᱳᱭ ᱚᱱᱮ ᱚᱱᱟ ᱟᱲᱟᱜ ᱦᱚᱸ ᱡᱚ ᱠᱤ ᱟᱹᱰᱤᱜᱟᱱ ᱥᱤᱵᱤᱞᱟ। ᱚᱯᱮᱥᱮᱱ ᱧᱟᱢᱚᱜᱼᱟ?
ᱦᱮᱸ ᱤᱧ ᱫᱚ ᱚᱱᱟ ᱟᱲᱟᱜ ᱜᱮ ᱡᱷᱚᱛᱚ ᱠᱷᱚᱱ ᱡᱟᱹᱥᱛᱤᱧ ᱠᱩᱥᱤᱭᱟᱜᱼᱟ, ᱟᱲᱟᱜ ᱠᱚ ᱢᱩᱫᱽᱨᱮ। ᱢᱤᱫ ᱚᱠᱛᱚ ᱟᱨ ᱪᱟᱛᱚᱢ ᱟᱲᱟᱜ ᱱᱚᱜᱼᱚ ᱱᱟ ᱟᱲᱟᱜ ᱜᱮ ᱡᱟᱦᱟᱸ ᱫᱚ ᱵᱤᱱᱟᱹ ᱨᱚᱦᱚᱭ ᱛᱮ ᱦᱩᱭᱩᱜᱼᱟ। ᱪᱟᱛᱚᱢ ᱟᱲᱟᱜ ᱮᱢ ᱟᱸᱡᱚᱢ ᱠᱟᱫᱟ ᱛᱚ?
ᱡᱟᱦᱟᱸ ᱵᱤᱱ ᱞᱟᱹᱭ ᱠᱮᱜᱼᱟ ᱪᱟᱛᱚᱢ ᱚᱲᱟᱜ᱾ ᱱᱚᱣᱟ ᱫᱚ ᱟᱹᱞᱤᱧ ᱫᱚ ᱟᱸᱡᱚᱢ ᱦᱚᱸ ᱵᱟᱝᱞᱤᱧ ᱟᱸᱡᱚᱢ ᱠᱟᱫᱟ ᱦᱚᱳᱭᱛᱳ ᱧᱮᱞ ᱞᱤᱧ ᱧᱮᱞ ᱠᱟᱫᱟ ᱧᱩᱛᱩᱢ ᱯᱟᱥᱮᱱ ᱛᱷᱚᱲᱟ ᱵᱷᱮᱜᱟᱨ ᱜᱮᱭᱟ᱾ ᱢᱮᱱᱠᱷᱟᱱ ᱪᱮᱫ ᱞᱮᱠᱟ ᱠᱟ ᱢᱮᱱᱟᱜᱼᱟ, ᱛᱷᱚᱲᱟ ᱵᱤᱱ ᱞᱟᱹᱭ ᱟᱹᱞᱤᱧᱟ᱾
ᱪᱟᱛᱚᱢ ᱟᱲᱟᱜ ᱫᱚ ᱯᱮᱭᱟ ᱜᱮ ᱥᱟᱠᱟᱢ ᱛᱟᱸᱦᱮᱱᱟ ᱚᱱᱟ ᱫᱚ। ᱯᱮᱭᱟ ᱥᱩᱢᱩᱝ ᱜᱮ ᱯᱮ ᱥᱮᱫ ᱳᱫᱽ ᱞᱮᱠᱟᱱ ᱩᱫ ᱫᱚ ᱵᱟᱢ ᱞᱟᱹᱭ ᱫᱟᱲᱮᱭᱟᱜᱼᱟ ᱱᱚᱣᱟ ᱫᱚ ᱟᱲᱟᱜ ᱜᱮ ᱠᱟᱱᱟ ᱠᱤᱱᱛᱩ ᱯᱮᱭᱟ ᱠᱟᱛᱮᱜ ᱜᱮ ᱥᱟᱠᱟᱢ ᱛᱟᱦᱮᱸᱫ ᱪᱷᱟᱛᱟ ᱞᱮᱠᱟ।
ᱪᱷᱛᱟ ᱞᱮᱠᱟ, ᱛᱟᱦᱚᱞᱮ ᱼᱼ ᱵᱟᱹᱞᱤᱧ ᱩᱨᱩᱢ ᱠᱟᱫᱟ ᱢᱟᱱᱮ ᱧᱮᱞ ᱦᱩᱭ ᱟᱠᱟᱱ ᱨᱮᱦᱚᱸ ᱵᱚᱞᱮ ᱵᱟᱰᱟᱭ ᱵᱟᱝ ᱢᱮᱱᱟᱜᱼᱟ ᱾
ᱟᱪᱪᱷᱟ᱾
ᱡᱮᱢᱚᱱ ᱟᱭᱢᱟ ᱞᱮᱠᱟᱱ ᱡᱟᱭᱜᱟᱨᱮ ᱢᱮᱱᱟᱜᱼᱟ ᱟᱥᱮ ᱧᱮᱞ ᱦᱩᱭ ᱟᱠᱟᱱᱟ ᱾ ᱠᱤᱱᱛᱩ ᱵᱟᱰᱟᱭ ᱵᱟᱹᱱᱩᱜᱼᱟ, ᱠᱤ ᱱᱚᱣᱟ ᱪᱮᱫ ᱠᱚ ᱢᱮᱛᱟᱜᱼᱟ ᱾
ᱦᱮᱸ ᱱᱚᱝᱠᱟ ᱢᱮᱱᱟᱜ ᱜᱮᱭᱟ ᱟᱵᱚᱣᱟᱜ ᱨᱚᱲ ᱠᱚᱫᱚ ᱱᱟᱸᱦᱟᱜ ᱴᱚᱴᱷᱟ ᱞᱮᱠᱟᱛᱮ ᱵᱷᱮᱜᱟᱨ ᱜᱮᱭᱟ, ᱱᱚᱣᱟ ᱦᱚᱛᱮᱜ ᱛᱮ ᱦᱚᱭ ᱛᱚ ᱵᱟᱝ ᱵᱩᱡᱷᱟᱹᱜ ᱠᱟᱱᱟ‌ ᱾
ᱦᱳᱭ ᱚᱱᱮ ᱚᱱᱠᱟ ᱞᱮᱠᱟᱛᱮ ᱦᱳᱭ ᱾
ᱟᱪᱪᱷᱟ ᱾